ᱦᱮᱞᱳ ᱦᱳᱭ
ᱡᱚᱦᱟᱨ ᱜᱮ ᱜᱚᱢᱠᱮ ᱡᱚᱦᱟᱨ ᱜᱮ
ᱦᱳᱭ ᱡᱚᱦᱟᱨ ᱜᱮ ᱡᱚᱦᱟᱨ ᱜᱮ
ᱦᱮᱸ ᱠᱟᱛᱷᱟ ᱠᱚ ᱟᱸᱧᱡᱚᱢᱚᱜ ᱠᱟᱱᱟ ᱛᱚ
ᱦᱳᱭ ᱟᱸᱡᱚᱢᱚᱜ ᱠᱟᱱᱟ ᱱᱟᱯᱟᱭ ᱥᱺᱦᱤᱡ ᱜᱮ
ᱟᱪᱷᱟ ᱟᱪᱷᱟ ᱱᱟᱯᱟᱭ ᱜᱮ ᱛᱟᱦᱮᱞᱮ
ᱦᱩᱸ
ᱪᱮᱫ ᱵᱮᱱ ᱪᱤᱠᱟᱹᱭᱟ ᱟᱫᱚ
ᱱᱚᱚᱭᱡᱤᱨᱟᱹᱣ ᱵᱟᱲᱟ ᱦᱩᱭ ᱟᱠᱟᱱᱟ ᱡᱚᱢ ᱧᱩ ᱵᱟᱲᱟᱛᱮᱫ ᱚᱱᱛᱮ ᱡᱚᱢ ᱧᱩ ᱦᱩᱭ ᱮᱱᱟ
ᱦᱚᱸ ᱡᱚᱢᱼᱧᱩ ᱠᱚᱫᱚ ᱦᱩᱭ ᱠᱟᱱᱟ
ᱟᱨ ᱵᱮᱥ ᱵᱟᱲᱟ ᱜᱮᱭᱟ
ᱦᱚᱸ ᱵᱮᱥ ᱫᱷᱟᱨᱟ ᱜᱮ ᱚᱲᱟᱜ ᱠᱚᱠᱚ ᱡᱚᱛᱚᱜᱮ ᱱᱟᱯᱟᱭ ᱚᱲᱟᱜ ᱜᱮ ᱟᱯᱮ ᱥᱮᱫ ᱜᱮ ᱚᱠᱟ ᱞᱮᱠᱟ
ᱦᱳᱭ ᱢᱮ ᱦᱳᱭ ᱱᱚᱛᱮ ᱦᱚᱸ ᱵᱮᱥ ᱵᱟᱲᱟ ᱜᱮ ᱱᱟᱯᱟᱭ ᱵᱟᱲᱜᱮ ᱱᱤᱛ ᱫᱷᱟᱹᱨᱤᱡ ᱫᱚ
ᱟᱪᱪᱷᱟ ᱟᱪᱪᱷᱟ
ᱦᱮᱸ
ᱫᱷᱤᱭᱮ ᱫᱚ ᱪᱟᱥ ᱠᱚ ᱛᱤᱱᱟᱹᱜ ᱜᱟᱱ ᱦᱩᱭ ᱠᱟᱱᱟ ᱥᱮ ᱟᱹᱣᱨᱤᱜᱼᱟ
ᱚ ᱪᱟᱥ ᱠᱚᱫᱚ ᱚᱱᱠᱟ ᱫᱚ ᱵᱟᱝ ᱦᱩᱭᱩ ᱟᱠᱟᱱᱟ ᱱᱚᱜ ᱚᱭ ᱫᱟᱜ ᱡᱟᱹᱲᱤ ᱜᱮᱛᱚ ᱵᱟᱭ ᱫᱟᱜ ᱡᱟᱹᱲᱤᱭᱟᱜᱼᱟ ᱚᱱᱠᱟ ᱫᱚ ᱦᱟᱸᱜ ᱟᱣᱨᱤ ᱦᱩᱭᱩᱜᱼᱟ ᱛᱚᱞᱟ ᱠᱟᱛᱮᱜ ᱜᱤᱰᱤ ᱵᱟᱲᱟ ᱦᱩᱭ ᱟᱠᱟᱱᱟ ᱚᱢᱚᱱ ᱵᱟᱲᱟ ᱟᱠᱟᱱᱟ ᱛᱷᱚᱲᱟ ᱛᱷᱩᱲᱤ ᱚᱱᱠᱟ ᱫᱚ ᱦᱟᱸᱜ ᱟᱹᱣᱨᱤ ᱜᱤᱰᱤ ᱦᱩᱭᱩᱜᱼᱟ ᱚᱱᱛᱮ ᱜᱤᱰᱤ ᱵᱟᱲᱟ ᱦᱩᱭ ᱮᱱᱟ
ᱟᱞᱮ ᱦᱚᱸ ᱟᱹᱣᱨᱤᱞᱮ ᱜᱤᱰᱤᱭᱟ
ᱦᱮᱸ
ᱫᱟᱜ ᱜᱮ ᱵᱟᱹᱱᱩᱜ ᱫᱚ ᱫᱟᱜ ᱡᱟᱹᱲᱮ ᱠᱚ ᱛᱟᱦᱮᱱᱟ ᱛᱚᱵᱮ ᱛᱚ
ᱦᱳᱭ ᱵᱟᱭ ᱫᱟᱜ ᱡᱟᱹᱲᱤ ᱵᱟᱲᱟ ᱠᱟᱜᱼᱟ ᱛᱤᱦᱤᱧ ᱜᱟᱯᱟ
ᱵᱟᱝ ᱵᱟᱭ ᱟᱲᱤᱭᱟ ᱠᱟᱜᱼᱟ ᱥᱤᱛᱩᱝ ᱠᱟᱜ ᱠᱟᱱᱟᱭ ᱫᱚᱢᱮ ᱮᱠᱫᱚᱢ
ᱦᱳᱭ ᱟᱹᱰᱤ ᱟᱸᱴᱮ ᱥᱤᱛᱩᱝ ᱮᱼᱟ
ᱦᱮᱸ
ᱛᱟᱦᱮᱸ ᱜᱮ ᱵᱟᱝ ᱛᱟᱦᱮᱸ ᱠᱟᱱᱟ ᱚᱲᱟᱜ ᱵᱷᱤᱛᱨᱤ ᱠᱚᱨᱮ ᱦᱚᱸ
ᱦᱸ
ᱦ ᱛᱚ ᱪᱟᱥ ᱠᱚᱫᱚ ᱪᱮᱫ ᱠᱚᱯᱮ ᱪᱟᱥ ᱵᱟᱲᱟᱭ ᱜᱮᱭᱟ
ᱟᱞᱮ ᱱᱚᱛᱮ ᱪᱟᱥ ᱫᱚ ᱢᱤᱫ ᱥᱮᱨᱢᱟ ᱜᱮ ᱦᱩᱭᱩᱜᱼᱟ ᱥᱮᱨᱢᱟᱨᱮ ᱢᱤᱫ ᱫᱷᱟᱣ ᱜᱮ ᱦᱩᱭᱩᱜ ᱛᱟᱞᱮᱭᱟ
ᱦᱳ
ᱦᱳᱲᱩ ᱛᱮᱫ ᱜᱮ ᱟᱫᱚ ᱪᱮᱫ ᱦᱚᱸ ᱵᱟᱞᱮ ᱪᱟᱥ ᱜᱮᱭᱟ ᱫᱟᱜ ᱠᱚᱦᱚᱸ ᱚᱱᱠᱟ ᱥᱩᱵᱤᱫᱷᱟ ᱵᱟᱹᱱᱩᱜ ᱟᱥᱮ
ᱦᱳᱭ
ᱚᱱᱟ ᱨᱮᱭᱟᱜ ᱫᱟᱜ ᱨᱮᱭᱟᱜ ᱮᱴᱠᱮᱴᱚᱬᱮ ᱢᱮᱱᱟᱜᱼᱟ
ᱦᱳᱭ ᱟᱞᱮ ᱦᱚᱸ ᱚᱱᱠᱟᱟᱜ ᱜᱮ ᱦᱩᱲᱩ ᱜᱮ ᱪᱟᱥ ᱵᱟᱲ ᱦᱳᱭᱳᱼᱟ ᱚᱱᱠᱟ ᱫᱟᱜ ᱮᱴᱠᱮᱴᱚᱬᱮ ᱜᱮ ᱱᱚᱜᱚᱭ ᱡᱟᱹᱲᱤ ᱦᱚᱸ ᱮᱠᱷᱚᱱ ᱦᱚᱸ ᱵᱟᱭ ᱡᱟᱹᱲᱮᱭᱟᱜᱼᱟ ᱨᱚᱦᱚᱭ ᱦᱩᱭᱩᱜᱼᱟ ᱪᱮᱠᱟᱛᱮ᱾
ᱟᱪᱷᱟ ᱟᱪᱷᱟ
ᱚᱱᱠᱟ ᱦᱩᱲᱩ ᱠᱚᱫᱚ ᱪᱮᱫ ᱦᱩᱲᱩ ᱠᱚᱜᱮᱯᱮ ᱨᱚᱦᱚᱭ ᱵᱟᱲᱟᱭ ᱜᱮᱭᱟ
ᱥᱚᱨᱱᱚ ᱠᱚᱜᱮ ᱪᱮᱫ ᱠᱚᱛᱷᱟ ᱨᱮᱠᱚ ᱨᱚᱦᱚᱭᱟ ᱦᱩᱲᱩ ᱠᱚᱣᱟᱜ ᱧᱩᱛᱩᱢ ᱠᱚᱦᱚᱸ ᱟᱹᱞᱤᱧ ᱵᱟᱹᱞᱤᱧ ᱵᱟᱲᱟᱭᱟ ᱴᱷᱤᱠ ᱴᱷᱟᱠ
ᱦᱳᱭ ᱚᱱᱟ ᱠᱚᱜᱮ ᱟᱞᱮ ᱦᱚᱸ ᱥᱚᱨᱱᱚ ᱠᱟᱱ ᱞᱚᱞᱟᱴ ᱠᱟᱱ ᱯᱩᱡᱟᱹ ᱠᱟᱱ ᱵᱷᱩᱛᱢᱩᱲᱤ ᱠᱟᱱ ᱱᱚᱣᱟ ᱠᱚᱜᱮ ᱨᱚᱦᱚᱭ ᱵᱟᱲᱟᱭ ᱦᱩᱭᱩᱜᱼᱟ ᱦᱮᱸ ᱱᱚᱝᱠᱟ ᱛᱚᱵᱮ ᱠᱮᱱᱮᱞ ᱠᱚᱨᱮᱱᱟᱜ ᱵᱮᱵᱚᱥᱛᱷᱟ ᱠᱚᱫᱚ ᱵᱟᱹᱱᱩᱜ ᱟᱠᱟᱫ ᱜᱮᱭᱟ
ᱦᱚᱸᱜᱼ ᱵᱟᱹᱱᱩᱜ ᱟᱠᱟᱫᱼᱟ ᱛᱟᱦᱚᱞᱮ ᱟᱯᱮᱫᱚ ᱚᱠᱟᱨᱮ ᱯᱮ ᱯᱲᱟᱜ ᱠᱟᱱᱟ
ᱟᱞᱮ ᱫᱚ ᱱᱚᱜᱼᱚᱭ ᱵᱟᱸᱠᱩᱲᱟ
ᱵᱟᱸᱠᱩᱲᱟ ᱵᱟᱝ
ᱦᱳᱭ ᱦᱳᱭ
ᱟᱪᱷᱟ ᱟᱪᱷᱟ
ᱦᱩᱸ
ᱡᱮᱭ ᱦᱳᱠ ᱛᱤᱱᱟᱹᱜ ᱫᱤᱱ ᱦᱩᱭᱱᱟ ᱠᱟᱨᱭᱟ ᱮᱯ ᱵᱤᱱ ᱵᱮᱵᱚᱦᱟᱨᱮᱜᱼᱟ
ᱳᱭ ᱵᱮᱥᱤ ᱫᱤᱱ ᱫᱚ ᱵᱟᱝ ᱦᱩᱭ ᱟᱠᱟᱱᱟ ᱦᱩᱭᱱᱟ ᱢᱤᱫ ᱥᱟᱯᱛᱟ ᱜᱟᱱ ᱦᱩᱭ ᱫᱚ ᱦᱩᱭ ᱮᱱᱟ
ᱟᱫᱚ ᱠᱟᱛᱷᱟ ᱫᱚ ᱪᱮᱫ? ᱚᱱᱟ ᱵᱟᱝ ᱞᱟᱹᱭ ᱚᱪᱚᱭᱮᱫ ᱞᱤᱧ ᱪᱮᱫ ᱞᱮᱠᱟ ᱵᱤᱱ ᱵᱩᱡᱷᱟᱹᱣᱮᱫᱼᱟ ᱠᱟᱨᱭᱟ ᱨᱮ
ᱦᱳᱭ ᱵᱩᱡ ᱫᱚ ᱱᱟᱯᱟᱭ ᱜᱮ ᱦᱟᱸᱜ ᱱᱤᱛ ᱫᱷᱟᱹᱵᱤᱡ ᱛᱮᱫᱚ ᱦᱟᱸᱜ ᱵᱩᱡᱷ ᱠᱟᱱᱟ ᱛᱚ ᱚᱱᱠᱟ ᱫᱚ ᱚᱥᱩᱵᱤᱫᱟ ᱠᱚᱫᱚ ᱵᱟᱝ ᱦᱩᱭ ᱟᱠᱟᱱᱟ
ᱢᱟᱱᱮ ᱠᱟᱨᱤᱭᱟ ᱨᱮ ᱟᱹᱵᱤᱱ ᱪᱮᱫ ᱡᱤᱱᱤᱥᱴᱟ ᱵᱷᱟᱹᱜᱤ ᱵᱤᱱ ᱵᱩᱡᱷᱟᱹᱣᱮᱫᱼᱟ?
ᱵᱷᱟᱹᱜᱮ ᱵᱩᱡᱽᱛᱮᱚ ᱱᱚᱜ ᱚᱭ ᱥᱟᱺᱜᱤᱧ ᱥᱟᱺᱜᱤᱧ ᱨᱚᱯᱚᱲ ᱦᱚᱸᱚᱸ ᱟᱭᱢᱟ ᱦᱚᱲ ᱥᱟᱱᱟᱜ ᱵᱷᱟᱹᱜᱤ ᱨᱚᱯᱚᱲ ᱦᱚᱸ ᱦᱳᱭᱳᱜ ᱠᱟᱱᱟ ᱥᱟᱱᱟᱢ ᱥᱮᱱᱟᱜ ᱚᱱᱠᱟᱱ ᱵᱩᱜᱤ ᱵᱟᱹᱲᱤᱡ ᱠᱚ ᱵᱟᱲᱟᱭ ᱧᱟᱢᱚᱜ ᱠᱟᱱᱟ ᱧᱟᱢ ᱦᱚᱸ ᱟᱨ ᱱᱚᱣᱟ ᱫᱟᱜ ᱥᱮᱫ ᱛᱮᱦᱚᱸ ᱚᱱᱮ ᱡᱟᱦᱟᱸ ᱠᱷᱟᱹᱛᱤᱨ ᱵᱚᱱ ᱵᱮᱣᱦᱟᱨᱮᱫᱼᱟ ᱚᱱᱟᱦ ᱢᱟᱵᱚᱱ ᱚᱱᱟ ᱦᱚᱛᱮᱫ ᱦᱚᱸ ᱢᱟᱵᱚᱱ ᱵᱮᱣᱦᱟᱨ ᱮᱫ ᱵᱮᱣᱦᱟᱨ ᱢᱟ
ᱦᱮᱸ ᱟᱪᱷᱟ ᱟᱪᱷᱟ
ᱦᱮᱸ ᱛᱤᱱᱟᱹᱜ ᱫᱤᱱ ᱠᱷᱚᱱ ᱟᱵᱮᱱ ᱵᱮᱱ ᱵᱮᱣᱦᱟᱨᱮᱫᱼᱟ
ᱦᱮᱸ ᱟᱹᱞᱤᱧ ᱫᱚ ᱤᱱᱠᱟᱹᱜᱮ ᱡᱟᱹᱥᱛᱤ ᱫᱤᱱ ᱜᱮ ᱦᱩᱭᱱᱟ ᱦᱟᱸᱜ ᱢᱟᱱᱮ ᱯᱚᱱᱨᱚ ᱫᱤᱱ ᱜᱟᱱ ᱪᱮᱫ ᱪᱚᱝ
ᱦᱮᱸ
ᱤᱱᱠᱟᱹ ᱜᱮ ᱦᱩᱭᱩᱜᱼᱟ ᱯᱚᱱᱨᱚ ᱫᱤᱱ ᱜᱟᱱ
ᱦᱮᱸ ᱱᱚᱝᱠᱟ ᱟᱱᱟᱡᱽ ᱯᱟᱹᱛᱤ ᱠᱚ ᱫᱚ ᱚᱱᱛᱮ ᱫᱚ ᱪᱟᱥ ᱵᱟᱲᱟ ᱠᱚ ᱫᱚ ᱵᱟᱝ ᱦᱳᱭᱳᱜᱼᱟ
ᱦᱮᱸ
ᱟᱱᱟᱡᱽ ᱯᱟᱹᱛᱤ ᱠᱚ ᱪᱟᱥ ᱠᱚᱫᱚ ᱵᱟᱝ ᱦᱩᱭᱩᱜ ᱜᱮᱭᱟ
ᱵᱟᱝᱟ ᱵᱟᱝ ᱦᱩᱭᱩᱜ ᱜᱮᱭᱟ ᱫᱟᱜ ᱵᱟᱠᱷᱟᱱ ᱫᱚ ᱪᱮᱫ ᱪᱟᱥ ᱪᱮᱫ ᱵᱤᱱ ᱪᱟᱥᱟ ᱛᱟ ᱪᱷᱟᱲᱟ ᱟᱞᱮᱚ ᱱᱚᱛᱮ ᱫᱚ ᱱᱤᱝᱠᱟᱹᱜ ᱠᱟᱱᱟ ᱡᱮ ᱟᱞᱮ ᱱᱚᱛᱮ ᱫᱚ ᱢᱟᱱᱮ ᱦᱚᱸᱜᱼᱚᱸᱭ ᱥᱟᱠᱨᱟᱛ ᱯᱚᱨᱮ ᱫᱚ ᱢᱟ ᱦᱩᱲᱩ ᱠᱚᱦᱚᱸ ᱵᱟᱝ ᱛᱟᱦᱮᱱᱟ ᱵᱟᱠᱚ ᱨᱚᱦᱚᱭ ᱠᱟᱜᱼᱟ᱾ ᱦᱮᱸ ᱟᱫᱚ ᱰᱟᱹᱝᱜᱽᱨᱤ ᱢᱮᱨᱚᱢ ᱠᱚ ᱡᱚᱛᱚ ᱠᱚ ᱟᱲᱟᱜ ᱜᱤᱰᱤ ᱠᱟᱠᱚᱣᱟ ᱩᱰᱩᱝ ᱠᱚᱣᱟ ᱠᱚ
ᱦᱳᱭ ᱦᱳᱭ
ᱟᱫᱚ ᱟᱹᱵᱤᱱ ᱡᱩᱫᱤ ᱚᱱᱠᱟ ᱵᱤᱱ ᱪᱟᱥ ᱠᱟᱜᱼᱟ ᱢᱤᱫ ᱵᱟᱨ ᱴᱷ ᱚᱱᱠᱟ ᱫᱚ ᱦᱚᱸ ᱩᱱᱠᱩ ᱴᱷᱮᱱ ᱪ ᱛᱷᱚᱲᱤ ᱵᱤᱱ ᱵᱟᱧᱪᱟᱣ ᱫᱟᱲᱮᱭᱟᱜᱼᱟ ᱵᱟᱵᱤᱱ ᱵᱟᱧᱪᱟ
ᱦᱳᱭ ᱦᱳᱭ ᱦᱩᱰᱩᱡ ᱪᱮᱞᱟᱝ ᱦᱚᱛᱮᱫ ᱛᱮ ᱚᱸᱰᱮ ᱛᱟᱦᱮᱸ ᱦᱚᱸ ᱵᱟᱝ ᱥᱚᱢᱵᱷᱚᱵ ᱥᱮ ᱠᱚᱢ
ᱟᱨ ᱚᱱᱠᱟ ᱛᱨᱩ ᱪᱟᱥᱼᱵᱟᱥ ᱵᱟᱭ ᱜᱟᱱᱚᱜ ᱜᱮᱭᱟ᱾ ᱥᱚᱵᱽ ᱥᱚᱢᱚᱭᱮᱢ ᱦᱚᱨᱚᱜ ᱠᱟᱜ ᱨᱮᱫᱚ ᱚᱱᱠᱟ ᱠᱟᱛᱮᱫ ᱪᱟᱥ ᱵᱟᱥ ᱵᱟᱭ ᱜᱟᱱᱚᱜ ᱜᱮᱭᱟ
ᱦᱳᱭ ᱦᱳᱭ
ᱟᱞᱮ ᱥᱮᱜ ᱦᱚᱸ ᱦᱳᱭ ᱫᱚ ᱚᱱᱠᱟ ᱡᱚᱢ ᱞᱮᱠᱟ ᱜᱮ ᱚᱱᱠᱟ ᱵᱟᱲᱜᱮ ᱠᱚᱨᱮ ᱜᱮ ᱪᱟᱥ ᱵᱟᱲᱟᱭ ᱦᱩᱭᱩᱜᱼᱟ ᱚᱲᱟᱜ ᱥᱩᱯᱩᱨ ᱠᱚᱨᱮ ᱜᱮ
ᱪᱟᱥ ᱵᱟᱲᱟᱭ ᱦᱩᱭᱩᱜ ᱜᱮᱭᱟ ᱦᱚᱛᱚᱫ ᱠᱚᱸᱰᱷᱟ ᱠᱟᱱ ᱵᱷᱤᱱᱰᱤ ᱠᱟᱱ ᱠᱟᱞᱞᱟ ᱠᱟᱱ ᱮᱠᱷᱟᱱ ᱱᱚᱝᱠᱟ ᱪᱟᱥ ᱵᱟᱲᱟᱭ ᱦᱩᱭᱩᱜ ᱜᱮᱭᱟ
ᱦᱩᱸ
ᱟᱨ ᱦᱩᱲᱩ ᱨᱟᱠᱟᱵ ᱵᱟᱲᱟ ᱠᱟᱛᱮᱫ ᱫᱚ ᱱᱚᱣᱟ ᱤᱭᱟᱹ ᱠᱚ ᱪᱟᱥ ᱦᱩᱭᱩᱜᱼᱟ ᱛᱩᱲᱤ ᱛᱤᱞᱢᱤᱧ ᱠᱚ ᱮᱨ ᱵᱟᱲᱟᱭ ᱦᱩᱭᱩᱜ ᱜᱮᱭᱟ
ᱟᱪᱪᱷᱟ ᱟᱪᱪᱷᱟ ᱛᱚᱵᱩ ᱟᱯᱮ ᱚᱱᱛᱮ ᱨᱮ ᱡᱟᱭᱦᱳᱠ ᱠᱤᱪᱷᱩ ᱡᱟᱦᱟᱱᱟᱜ ᱵᱟ ᱡᱟᱦᱟᱱᱟᱜ ᱢᱮᱱᱟᱜ ᱜᱮᱭᱟ ᱟᱞᱮ ᱱᱚᱛᱮ ᱢᱟ ᱪᱮᱫ ᱦᱚᱸ ᱵᱟᱹᱱᱩᱜ ᱩᱛᱟᱹᱨ ᱫᱚ ᱟᱯᱮ ᱚᱱᱛᱮ ᱫᱚ ᱡᱟᱦᱟᱸᱭ ᱡᱩᱫᱤ ᱡᱟᱦᱟᱭ ᱵᱟᱹᱫ ᱵᱟᱹᱭᱦᱟᱹᱲ ᱠᱚ ᱵᱟᱝ ᱛᱟᱦᱮᱱ ᱛᱟᱭ ᱩᱱᱤ ᱠᱟᱹᱢᱤ ᱠᱟᱛᱮᱜ ᱜᱮ ᱟᱹᱥᱩᱞᱚᱜ-ᱟᱭ ᱟᱹᱰᱤ ᱴᱷᱤᱠ ᱜᱮ
ᱦᱳᱭ ᱦᱳᱭ ᱦᱮᱸ ᱚᱱᱟ ᱫᱚ ᱠᱟᱹᱢᱤ ᱛᱮ ᱵᱟᱠᱷᱟᱱ ᱵᱟᱢ ᱠᱟᱹᱢᱤ ᱞᱟᱭ ᱠᱷᱟᱡ ᱞᱟᱡ ᱵᱟᱝ ᱯᱮᱨᱮᱡᱚᱜ-ᱟ
ᱚᱸ
ᱦᱩᱸ ᱚᱱᱠᱟ ᱵᱤᱨ ᱵᱩᱨᱩ ᱧᱚᱜ ᱜᱮᱭᱟᱯᱮ ᱥᱮ ᱱᱚᱝᱠᱟ
ᱦᱳᱭ ᱦᱳᱭ ᱤᱱᱠᱟᱹ ᱴᱟᱭᱤᱯ ᱜᱮ ᱯᱷᱟᱸᱠᱟ ᱧᱚᱜ ᱫᱚ ᱵᱟᱹᱱᱩᱜ ᱛᱟᱞᱮᱭᱟ ᱵᱤᱨ ᱵᱩᱨᱩ ᱧᱚᱜ ᱜᱮᱭᱟᱞᱮ
ᱵᱤᱨ ᱵᱩᱨᱩ ᱠᱚᱨᱮ ᱠᱷᱚᱡ ᱡᱚ ᱵᱤᱞᱤ ᱠᱚᱫᱚ ᱧᱟᱢᱚᱜ ᱜᱮᱭᱟ ᱥᱮ ᱵᱟᱝ ᱛᱚᱵᱮ
ᱧᱟᱢᱚᱜ ᱜᱮᱭᱟ ᱢᱮᱨᱞᱮᱡ ᱠᱚ ᱛᱟᱨᱚᱵ ᱠᱚ
ᱚᱣᱟᱸ ᱠᱩᱫ ᱠᱚ ᱦᱳᱭ ᱡᱚᱢ ᱵᱟᱲᱟ ᱦᱩᱭ ᱟᱠᱟᱱ ᱜᱮᱭᱟ ᱢᱮᱱᱟᱜ ᱜᱮᱭᱟ ᱱᱚᱛᱮ ᱦᱚᱸ ᱢᱮᱱᱟᱜ ᱫᱚ ᱠᱩᱫ ᱠᱚ ᱛᱮᱨᱮᱞ
ᱠᱚᱫ ᱦᱩᱭᱩᱜᱼᱟ
ᱦᱳᱭ ᱛᱮᱨᱮᱞ ᱠᱚ ᱛᱟᱨᱚᱵ ᱠᱚ
ᱠᱟᱵᱽᱡᱤ ᱵᱟᱫᱟᱢ ᱠᱚ
ᱦᱳᱭ ᱠᱟᱹᱡᱩ ᱵᱟᱫᱟᱢ ᱫᱚ ᱪᱮᱫ ᱪᱚᱝ ᱪᱟᱵᱟᱭ ᱱᱟ ᱚᱱᱟ ᱥᱤᱡᱤᱱ ᱫᱚ ᱦᱮᱸ ᱚᱱᱟ ᱫᱚ ᱯᱷᱟᱹᱜᱩᱱ ᱪᱟᱹᱛ ᱵᱚᱸᱜᱟ ᱚᱱᱟ ᱥᱤᱛᱩᱝ ᱨᱮ ᱚᱱᱟ ᱫᱚ
ᱦᱳᱭ ᱦᱳᱭ ᱦᱳᱭ ᱦᱳᱭ ᱚᱱᱟ ᱢᱟ ᱥᱤᱡᱤᱱ ᱠᱚᱨᱮ ᱜᱮ ᱪᱟᱵᱟ ᱵᱟᱲᱟᱣ ᱟᱠᱟᱱᱟ
ᱫᱚ ᱱᱚᱜᱼᱚᱭ ᱡᱚ ᱵᱮᱞᱮ ᱫᱚ ᱧᱟᱢᱚᱜ ᱠᱟᱱᱟ ᱠᱷᱤᱡᱩᱨ ᱵᱮᱞᱮ ᱛᱟᱞᱮ ᱢᱮᱱᱟᱜ ᱟᱠᱟᱫᱟ
ᱛᱟᱞᱮ ᱦᱚᱸ ᱱᱤᱛᱚᱜ ᱫᱚ ᱠᱮᱴᱮᱡ ᱜᱚᱫ ᱮᱱᱟ
ᱦᱳᱭ ᱠᱮᱴᱮᱡ ᱜᱚᱫᱱᱟ ᱦᱟᱸᱜ ᱟᱫᱚ ᱵᱮᱞᱮᱜᱼᱟ ᱦᱟᱸᱜ ᱵᱮᱞᱮ ᱠᱟᱛᱮᱫ
ᱰᱟᱠ ᱯᱟᱨᱵᱚᱱ ᱨᱮ ᱚᱱᱟ ᱫᱚ ᱥᱟᱡᱛᱮᱫ ᱡᱚᱢ ᱦᱩᱭᱩᱜᱼᱟ ᱟᱫᱚ
ᱦᱳᱭ ᱥᱟᱡᱛᱮᱫ
ᱟᱹᱰᱤ ᱪᱚᱨᱚᱠ ᱵᱩᱡᱷᱟᱹᱜᱼᱟ ᱦᱮᱸ ᱡᱚᱢ ᱵᱟᱲᱟ ᱡᱚᱢ ᱵᱟᱲᱟ ᱟᱠᱟᱫ ᱜᱮᱭᱟ ᱵᱤᱱ ᱥᱮ ᱵᱟᱝ-ᱟ
ᱦᱳᱭ ᱡᱚᱢ ᱵᱟᱲᱟ ᱦᱳᱭ ᱟᱠᱟᱱ ᱜᱮᱭᱟ ᱦᱳᱭ ᱦᱳᱭ ᱪᱮᱞᱠᱟ ᱢᱮᱱᱟᱜ ᱜᱮᱭᱟ ᱚᱱᱛᱮ ᱢᱟᱱᱮ ᱠᱷᱤᱡᱩᱨ ᱛᱟᱞᱮ ᱫᱟᱨᱮ ᱠᱚ
ᱦᱚᱸ ᱟᱭᱢᱟ ᱫᱚ ᱵᱟᱝ-ᱟ ᱤᱱᱠᱟᱹ ᱢᱮᱱᱟᱜᱼᱟ ᱢᱳᱴᱟ ᱢᱩᱴᱤ ᱡᱚᱢ ᱠᱩᱲᱟᱹᱜ ᱞᱮᱠᱟ ᱱᱟᱹᱢᱟᱹᱭ ᱵᱟᱲᱟ ᱞᱮᱠᱟ ᱫᱚ ᱢᱮᱱᱟᱜ ᱜᱮᱭᱟ ᱤᱱᱟᱹ ᱯᱚᱨᱮ ᱱᱚᱜᱼᱚᱭ ᱦᱟᱸᱜ ᱛᱟᱞᱮ ᱵᱮᱞᱮ ᱞᱮᱱᱠᱷᱟᱱ ᱱᱚᱜᱼᱚᱭ ᱡᱮ ᱛᱟᱞᱮ ᱵᱮᱞᱮ ᱞᱮᱱ ᱠᱷᱟᱱ ᱜᱚᱢᱦᱟ ᱠᱚ ᱨᱮ ᱫᱚ ᱦᱟᱸᱜ ᱛᱟᱞᱮ ᱯᱤᱴᱷᱟᱹ ᱦᱳᱭᱳᱜᱼᱟ ᱥᱮ
ᱦᱳᱭ ᱦᱳᱭ
ᱛᱟᱞᱮ ᱵᱚᱰᱟᱛ ᱛᱟᱞᱮ ᱯᱤᱴᱷᱟᱹ ᱢᱟᱱᱮ ᱛᱟᱞᱮ ᱨᱮᱭᱟᱜ ᱜᱮ ᱡᱚᱛᱚᱱᱟᱜ ᱞᱟᱹᱰᱩ ᱠᱚᱦᱚᱸ ᱛᱟᱞᱮ ᱨᱮᱭᱟᱜ ᱜᱮ
ᱟᱞᱮ ᱥᱮᱫ ᱫᱚ ᱟᱹᱛᱷᱟᱹᱲᱤ ᱢᱮᱱᱟᱜ-ᱟ ᱢᱟᱱᱮ ᱡᱚᱢ ᱦᱚᱸ ᱵᱟᱝ ᱠᱚ ᱡᱚᱢᱟ ᱩᱱᱟᱹᱜ ᱫᱚᱢᱮ ᱢᱮᱱᱟᱜ-ᱟ ᱥᱮ
ᱦᱩᱸ
ᱡᱚᱢᱟ ᱠᱷᱤᱡᱩᱨ ᱦᱚᱸ ᱟᱭᱢᱟ ᱢᱮᱱᱟᱜᱼᱟ ᱫᱚᱢᱮ ᱛᱟᱞᱮ ᱦᱚᱸ ᱚᱱᱠᱟ ᱜᱮ ᱫᱚᱢᱮ ᱡᱚᱢ ᱵᱟᱲᱟᱭ ᱟᱠᱚ ᱛᱷᱚᱲᱟ ᱛᱷᱩᱲᱤ ᱚᱝᱠᱟ ᱠᱚᱢ ᱠᱚᱢ
ᱦᱩᱸ ᱤᱱᱠᱟᱹ ᱱᱟᱹᱢᱟᱹᱭ ᱵᱟᱲᱟ ᱞᱮᱠᱟ ᱠᱚ ᱡᱚᱢ ᱦᱳᱭᱳᱜᱼᱟ ᱛᱤᱱᱟᱹᱜ ᱮᱢ ᱡᱚᱢᱟ ᱡᱚᱢ ᱦᱚᱸ ᱦᱮᱸ ᱥᱮ
ᱦᱮᱸ ᱡᱟᱸᱦᱟ ᱥᱮᱫ ᱵᱟᱝ ᱛᱟᱦᱮᱱᱟ ᱩᱱᱠᱩ ᱜᱮ ᱡᱚᱢ ᱠᱚ ᱥᱟᱱᱟ ᱠᱚᱣᱟ
ᱦᱳᱭ
ᱦᱩᱸ
ᱟᱫᱚ ᱥᱩᱨ ᱨᱮ ᱡᱟᱦᱟᱸ ᱡᱤᱱᱤᱥ ᱛᱟᱦᱮᱸ ᱞᱮᱱᱠᱷᱟᱱ ᱚᱱᱟ ᱫᱚ ᱠᱚᱫᱚᱨ ᱵᱟᱝ ᱛᱟᱦᱮᱱ ᱜᱮᱭᱟ ᱠᱚ ᱞᱟᱹᱭᱼᱟ ᱥᱮ
ᱦᱳᱭ ᱦᱳᱭ ᱦᱳᱭ ᱚᱝᱠᱟ ᱜᱮ ᱛᱚ ᱪᱤᱜ ᱠᱚ ᱪᱮᱠᱟ ᱵᱟᱲᱟᱭ ᱦᱳᱭᱳᱜᱼᱟ
ᱠᱟᱹᱢᱤ ᱠᱚᱫᱚ ᱟᱞᱮ ᱫᱚ ᱚᱱᱠᱟ ᱫᱚ ᱵᱟᱹᱱᱩᱜ ᱫᱚ ᱪᱮᱫ ᱦᱚᱸ ᱡᱟ ᱦᱩᱭᱩᱜᱼᱟ ᱦᱟᱛ ᱨᱮ ᱡᱟ ᱧᱟᱢᱚᱜᱼᱟ ᱚᱝᱠᱟ ᱠᱟᱹᱢᱤ ᱠᱟᱡᱽ ᱠᱚ ᱵᱟᱲᱟᱭ ᱦᱳᱭᱳᱜᱼᱟ
ᱚᱞᱚᱜ ᱯᱟᱲᱦᱟᱣ ᱠᱚᱫᱚ
ᱯᱟᱲᱦᱟᱣ ᱠᱚᱫᱚ ᱟᱹᱞᱤᱧ ᱵᱤᱭᱮ ᱞᱤᱧ ᱠᱚᱢᱯᱞᱤᱴ ᱠᱟᱜᱼᱟ ᱵᱤᱭᱮ ᱫᱚ ᱵᱟᱝᱼᱟ ᱵᱷᱩᱞ ᱞᱤᱧ ᱞᱟᱹᱭ ᱠᱮᱜᱼᱟ
ᱵᱤ ᱭᱮᱥ ᱥᱤ ᱵᱤ ᱭᱮᱥ ᱥᱤ
ᱢᱟᱱᱮ ᱱᱚᱝᱠᱟ ᱪᱤᱠᱤ ᱠᱚ ᱛᱮ ᱥᱮ ᱮᱴᱟᱜ ᱯᱟᱹᱨᱥᱤ ᱛᱮ
ᱮᱴᱟᱜ ᱯᱟᱹᱨᱥᱤ ᱛᱮ ᱪᱤᱠᱤ ᱛᱮ ᱫᱚ ᱵᱟᱝᱼᱟ
ᱪᱤᱠᱤ ᱛᱮ ᱠᱷᱟᱱ ᱠᱟᱹᱴᱤᱡ ᱱᱟᱯᱟᱭ ᱠᱚᱜᱼᱟ ᱦᱤᱱᱟᱹᱝ ᱚᱱᱛᱮ ᱨᱮ ᱫᱚ ᱟᱜᱽᱨᱚ ᱦᱚᱸ ᱠᱚ ᱛᱟᱦᱮᱸ ᱞᱮᱱᱟ ᱟᱨ ᱪᱮᱫ
ᱪᱤᱠᱤ ᱠᱚ ᱚᱱᱛᱮ ᱪᱟᱹᱞᱩ ᱢᱮᱱᱟᱜ ᱜᱮᱭᱟ ᱥᱮ ᱵᱟᱝ
ᱪᱤᱠᱤ ᱠᱚ ᱱᱚᱛᱮ ᱠᱚᱞᱮᱡᱽ ᱞᱮᱵᱮᱞ ᱨᱮ ᱪᱟᱹᱞᱩ ᱢᱮᱱᱟᱜᱼᱟ
ᱚᱝᱠᱟᱱ ᱦᱩᱰᱤᱧ ᱦᱟᱭ ᱤᱥᱠᱩᱞ ᱠᱚᱫᱚ ᱵᱟᱝ
ᱱᱚᱣᱟ ᱦᱟᱭ ᱤᱥᱠᱩᱞ ᱠᱚᱨᱮ ᱫᱚ ᱟᱹᱣᱨᱤᱭ-ᱟ ᱦᱟᱸᱜ
ᱟᱞᱮ ᱥᱮᱡ ᱫᱚ ᱢᱮᱱᱟᱜ ᱜᱮᱭᱟ ᱥᱟᱱᱟᱢᱟᱜ ᱜᱮ ᱦᱩᱰᱤᱧ ᱠᱷᱚᱡ ᱮᱠᱫᱚᱢ ᱠᱚᱞᱮᱡᱽ ᱫᱷᱟᱹᱵᱤᱡ ᱢᱮᱱᱟᱜ ᱜᱮᱭᱟ
ᱪᱤᱠᱤ ᱠᱚᱛᱮ ᱜᱮ ᱯᱟᱲᱦᱟᱣ ᱵᱟᱲᱟ ᱦᱩᱭᱩᱜ ᱠᱟᱱᱟ
ᱚ ᱛᱟᱦᱚᱞᱮ ᱢᱟ ᱟᱵᱤᱱ ᱡᱚᱠᱷᱚᱱ ᱴᱨᱟᱱᱥ ᱠᱨᱤᱯᱥᱚᱱ ᱨᱮᱭᱟᱜ ᱠᱟᱹᱢᱤ ᱥᱚᱢᱚᱭ ᱢᱟ ᱛᱟᱦᱚᱞᱮ ᱵᱷᱟᱹᱜᱤ ᱵᱤᱱ ᱥᱩᱵᱤᱫᱷᱟᱜᱼᱟ ᱦᱟᱸᱜ
ᱦᱩᱸ ᱥᱩᱵᱤᱫᱷᱟ ᱦᱩᱭᱩᱜ ᱜᱮᱭᱟ
ᱟᱹᱞᱤᱧ ᱫᱚ ᱠᱟᱹᱡ ᱮᱴᱠᱮᱴᱚᱸᱬᱮ ᱧᱚᱜᱚᱜᱼᱟ ᱞᱤᱧ ᱦᱟᱜ ᱚᱱᱟ ᱮᱴᱠᱮᱴᱚᱸᱬᱮ ᱵᱚᱞᱛᱮ ᱚᱠᱛᱚ ᱜᱮ ᱞᱟᱜᱟᱣ ᱟᱹᱞᱤᱧᱟ ᱦᱟᱸᱜ ᱟᱨ ᱪᱮᱫ
ᱦᱳᱭ ᱢᱟᱱᱮ ᱥᱮᱬᱟ ᱚᱱᱠᱟ ᱵᱟᱲᱟᱭ ᱫᱚ ᱢᱮᱱᱟᱜ ᱫᱚ ᱢᱮᱱᱟᱜ ᱜᱮᱭᱟ
ᱦᱚᱸ ᱦᱚᱸ ᱢᱟᱱᱮ ᱞᱟᱹᱭ ᱞᱟᱹᱭᱟ ᱵᱤᱱᱟᱞᱤᱧ ᱢᱮᱱᱠᱷᱟᱱ ᱟᱹᱞᱤᱧ ᱫᱚ ᱢᱟᱱᱮ ᱚᱞ ᱫᱚ ᱞᱤᱧ ᱚᱞ ᱠᱟᱜᱼᱟ ᱛᱮᱦᱮᱧ ᱠᱷᱚᱱᱟᱜ ᱯᱨᱟᱭ ᱛᱤᱱᱟᱹᱜ ᱵᱚᱪᱷᱚᱨ ᱞᱤᱧ ᱞᱟᱹᱭᱟᱵᱤᱱᱟ ᱱᱚᱣᱟ ᱪᱷᱟᱵᱤᱥ ᱠᱟᱱᱟ ᱪᱚᱵᱽᱵᱤᱥ ᱵᱚᱪᱷᱚᱨ ᱜᱟᱱ ᱦᱩᱭᱱᱟ
ᱦᱩᱸ
ᱦᱮᱸ ᱪᱚᱵᱵᱤᱥ ᱢᱚ ᱵᱷᱩᱞᱤᱧ ᱞᱟᱹᱭ ᱠᱮᱫᱼᱟ ᱩᱱᱟᱹᱜ ᱫᱚ ᱵᱟᱝ ᱩᱱᱟᱹᱜ ᱫᱚ ᱵᱟᱝ ᱩᱱᱟᱹᱜ ᱫᱚ ᱵᱟᱝᱟ ᱱᱚᱣᱟ ᱛᱟᱦᱚᱞᱮ ᱦᱩᱭᱩᱜ ᱠᱟᱱᱟ ᱤᱱᱠᱟᱹ ᱪᱳᱣᱫᱳ ᱛᱮᱨᱚ ᱪᱳᱣᱫᱳ ᱵᱚᱪᱚᱨ ᱜᱟᱱ ᱦᱩᱭ ᱮᱱᱟ
ᱟᱪᱷᱟ ᱦᱤᱲᱤᱧ ᱧᱚᱜᱚᱜ ᱠᱟᱱᱟ ᱦᱟᱞᱠᱟ ᱫᱚ ᱵᱟᱝ
ᱦᱩᱸ ᱠᱟᱹᱴᱤᱡ ᱠᱟᱹᱴᱤᱡ ᱢᱟᱱᱮ ᱚᱠᱛᱚ ᱞᱟᱜᱟᱣ ᱟᱹᱤᱧᱟ ᱱᱚᱜᱼᱚᱭ ᱯᱟᱲᱟᱣ ᱵᱟᱲᱟ ᱛᱮᱦᱚ ᱠᱟᱹᱤᱡ ᱚᱠᱛᱚ ᱞᱟᱜᱟᱣ ᱟᱹᱞᱤᱧ ᱜᱮᱭᱟ
ᱦᱳᱭ ᱦᱳᱭ ᱟᱫᱚ ᱚᱠᱛᱚ ᱮᱢ ᱞᱮᱠᱷᱟᱡ ᱜᱮ ᱚᱱᱟ ᱦᱚᱸ ᱦᱩᱭᱩᱜᱼᱟ ᱥᱮᱬᱟ ᱜᱚᱫᱚᱜᱼᱟ
ᱦᱩᱸ ᱦᱩᱸ ᱡᱟᱹᱥᱛᱤ ᱫᱚ ᱵᱟᱝᱟ ᱟᱹᱞᱤᱧ ᱟᱞᱤᱧ ᱡᱮᱨᱚᱠᱚᱢ ᱟᱹᱞᱤᱧᱟᱜ ᱡᱮ ᱨᱚᱠᱚᱢ ᱤᱪᱪᱷᱟᱹ ᱢᱮᱱᱟᱜ ᱛᱚ ᱦᱮᱸ ᱚᱱᱟ ᱤᱪᱪᱷᱟᱹ ᱠᱟᱛᱮ ᱡᱩᱫᱤ ᱟᱹᱞᱤᱧ ᱢᱤᱫ ᱫᱤᱱ ᱦᱚᱸ ᱡᱩᱫᱤ ᱞᱤᱧ ᱯᱮᱠᱴᱤᱥᱟ ᱵᱷᱟᱜᱤ ᱧᱚᱜ ᱦᱩᱭ ᱡᱚᱝ ᱛᱟᱞᱤᱧᱟ ᱟᱹᱞᱤᱧ ᱫᱚ ᱦᱩᱸ
ᱡᱮᱦᱮᱛᱩ ᱟᱨᱚ ᱥᱮᱬᱟ ᱢᱮᱱᱟᱜ ᱛᱟᱵᱮᱱᱟ ᱵᱮᱱᱟᱜ ᱩᱱᱟᱹᱜ ᱩᱱᱟᱹᱜ ᱚᱠᱛᱚ ᱫᱚ ᱵᱟᱝ ᱞᱟᱜᱟᱣ ᱜᱚᱫᱚᱜᱼᱟ
ᱦᱩᱸ
ᱛᱟᱦᱚᱞᱮ ᱦᱩᱭᱩᱜᱼᱟ ᱦᱮᱸ
ᱛᱤᱱᱟᱝ ᱟᱵᱤᱱ ᱫᱚ
ᱦᱚᱭ
ᱫᱤᱥᱚᱢ ᱥᱮᱫ ᱨᱮ ᱢᱮᱱᱟᱜ ᱵᱤᱱᱟ ᱥᱮ ᱚᱱᱠᱟ ᱵᱟᱦᱨᱮ ᱠᱚ ᱥᱮᱫ ᱵᱤᱱ ᱪᱟᱞᱟᱣ ᱟᱠᱟᱱᱟ?
ᱦᱚᱭ ᱢᱟᱱᱮ ᱵᱟᱨᱦᱮ ᱠᱚᱥᱮᱫ ᱨᱮᱜᱮ ᱢᱮᱱᱟᱜ ᱞᱤᱧᱟ ᱾
ᱟᱪᱪᱷᱟ ᱱᱚᱣᱟ ᱠᱟᱨᱭᱟ ᱮᱯ ᱵᱟᱨᱮ ᱫᱚ ᱚᱠᱟ ᱠᱷᱚᱱ ᱵᱤᱱ ᱵᱟᱲᱟᱭ ᱠᱮᱫᱼᱟ?
ᱟᱫᱚ ᱱᱚᱝᱠᱟ ᱜᱮ ᱟᱞᱮ ᱢᱟᱱᱮ ᱜᱟᱛᱮ ᱜᱟᱛᱮ ᱠᱷᱚᱡ ᱜᱮ ᱾
ᱦᱩᱸ
ᱢᱟᱱᱮ ᱚᱸᱰᱮ ᱜᱮᱛᱚ ᱚᱞᱚᱜ ᱟᱞᱮ ᱛᱚ ᱟᱫᱚ ᱚᱱᱠᱟ ᱜᱮ ᱛᱟᱦᱮᱸᱱᱟᱞᱮ ᱟᱭᱢᱟ ᱦᱚᱲ ᱜᱮ ᱟᱫᱚ ᱚᱰᱮ ᱠᱷᱚᱡ ᱵᱟᱲᱟᱭ ᱧᱟᱢ ᱦᱩᱭ ᱟᱠᱟᱱᱟ ᱚᱱᱠᱟ ᱠᱟᱛᱮ ᱜᱮ ᱞᱟᱹᱭ ᱫᱟᱠᱚ ᱱᱚᱣᱟ ᱮᱯ ᱠᱟᱛᱮ ᱴᱨᱟᱱᱥᱞᱮᱴ ᱠᱚ ᱦᱩᱭᱩᱜᱼᱟ ᱚᱱᱟ ᱠᱚᱨᱮ ᱡᱩᱫᱤ ᱜᱚᱲᱚ ᱠᱚᱯᱮ ᱮᱢᱚᱜ ᱠᱷᱟᱱ ᱟᱹᱰᱤ ᱱᱟᱯᱟᱭ ᱚᱜᱼᱟ ᱟᱫᱚ ᱛᱚᱵᱮ ᱡᱚᱭᱮᱱ ᱦᱩᱭᱩ ᱟᱠᱟᱱᱟ ᱾
ᱟᱪᱪᱷᱟ ᱟᱪᱪᱷᱟ
ᱦᱩᱸ
ᱚᱠᱛᱚ ᱠᱚᱦᱚᱸ ᱜᱚᱝᱠᱮ ᱦᱩᱭ ᱤᱫᱤ ᱮᱱᱟ ᱱᱟᱦᱟᱜ ᱾
ᱦᱩᱭ ᱚᱠᱛᱚ ᱠᱚᱦᱚ ᱦᱩᱭ ᱤᱫᱤ ᱜᱚᱫ ᱮᱱᱟ ᱾
ᱟᱹᱵᱤᱱ ᱫᱚ ᱛᱤᱱᱟᱹᱜ ᱛᱤᱱᱟᱹᱜ ᱴᱤ ᱠᱚᱞ ᱛᱤᱱᱟᱹᱜ ᱜᱚᱴᱟᱝ ᱵᱤᱱ ᱠᱚᱞ ᱟᱠᱟᱫᱟ?
ᱠᱚᱞ ᱦᱩᱭ ᱟᱠᱟᱱᱟ ᱯᱚᱸᱫᱽᱨᱚ ᱴᱤ ᱥᱮ ᱛᱤᱱᱟᱹᱜ ᱯᱚᱸᱫᱽᱨᱚ ᱥᱳᱞᱳ᱾
ᱟᱪᱪᱷᱟ ᱟᱪᱪᱷᱟ ᱢᱟᱲᱟᱝ ᱠᱚᱛᱮ ᱢᱟᱲᱟᱝ ᱢᱟᱲᱟᱝ ᱢᱟᱲᱟᱝ ᱛᱮ ᱟᱭᱰᱤ ᱵᱤᱱ ᱛᱟᱦᱮᱸ ᱞᱮᱱ ᱛᱟᱵᱤᱱᱟ ᱥᱮ ᱵᱟᱝ?
ᱵᱟᱝ ᱵᱟᱝ ᱥᱩᱨ ᱫᱤᱱ ᱜᱮᱞᱤᱧ ᱠᱷᱩᱞᱟᱹᱣ ᱟᱠᱟᱜᱼᱟ ᱾
ᱟᱪᱪᱷᱟ ᱟᱪᱪᱷᱟ ᱚᱱᱟ ᱱᱟᱯᱟᱭ ᱠᱟᱛᱷᱟ ᱜᱮ ᱦᱳᱭ ᱛᱚᱵᱮ ᱟᱹᱞᱤᱧ ᱞᱤᱧ ᱠᱟᱹᱴᱤᱡ ᱞᱤᱧ ᱫᱚᱦᱚ ᱱᱤᱛᱚᱜ ᱫᱚᱞᱤᱧ ᱫᱚᱦᱚᱭᱟ ᱦᱮᱸ ᱫᱚᱦᱚ ᱠᱟᱛᱮ ᱟᱵᱟᱨ ᱞᱤᱧ ᱠᱚᱞᱵᱮᱠᱟ ᱾
ᱦᱚᱭ ᱛᱚᱵᱮ ᱦᱮᱸ ᱾
ᱚᱠᱛᱚ ᱦᱚᱸ ᱤᱫᱤᱭᱮᱱᱟ ᱵᱟᱝ ᱯᱷᱚᱴᱟᱣ ᱦᱚᱪᱚᱜ ᱦᱩᱭᱩᱜᱚ ᱾
ᱦᱩᱸ